ᱦᱮᱞᱳ
ᱦᱮᱸ ᱜᱚᱢᱠᱮ ᱡᱚᱦᱟᱨ ᱜᱮ
ᱦᱮᱸ ᱦᱮᱸ ᱜᱚᱢᱠᱮ ᱡᱚᱦᱟᱨ ᱜᱮ ᱟᱹᱰᱤ ᱡᱚᱦᱟᱨ ᱡᱚᱦᱟᱨ
ᱥᱟᱹᱜᱩᱱ ᱥᱮᱛᱟᱜ ᱜᱚᱢᱠᱮ
ᱦᱮᱸ ᱜᱚᱝᱠᱮ ᱥᱟᱹᱜᱩᱱ ᱥᱮᱛᱟᱜ ᱟᱹᱰᱤ ᱱᱟᱯᱟᱭ
ᱪᱮᱫ ᱠᱚ ᱪᱮᱫ ᱠᱚ ᱪᱤᱠᱟᱹᱭ ᱦᱩᱭᱩᱜ ᱠᱟᱱᱟ
ᱪ ᱦᱚᱸᱢᱟ ᱜᱚᱝᱠᱮ ᱦᱚᱸᱜᱼ ᱫᱩᱲᱩᱵ ᱵᱟᱲᱟ ᱦᱩᱭ ᱟᱠᱟᱱᱟ ᱚᱲᱟᱜ ᱠᱚᱨᱮᱜᱮ
ᱟᱪᱷᱟ ᱛᱚ ᱪᱟ ᱠᱚᱵᱮᱱ ᱧᱩ ᱠᱮᱫᱟ ᱥᱮᱚᱟ
ᱦᱮᱸ ᱵᱟᱝ ᱜᱚᱝᱠᱮ ᱪᱟ ᱠᱚᱫᱚ ᱟᱹᱣᱨᱤ ᱜᱮ ᱧᱩ ᱦᱩᱭᱩᱜᱼᱟ᱾
ᱟᱪᱪᱷᱟ
ᱛᱚ ᱜᱚᱝᱠᱮ
ᱟᱹᱞᱤᱧ ᱦᱚᱸ ᱜᱚᱢᱠᱮ ᱥᱮᱛᱟᱜ ᱥᱮᱛᱟᱜ ᱵᱮᱨᱮᱫ ᱠᱟᱛᱮᱫ ᱫᱟᱹᱛᱟᱹᱱᱤ ᱯᱷᱟᱨᱪᱟ ᱠᱟᱛᱮᱜ ᱠᱟᱹᱴᱤᱡ ᱡᱳᱜᱟ ᱠᱚ ᱠᱚᱨᱟᱣ ᱦᱩᱭᱱᱟ ᱥᱮ ᱵᱮᱭᱟᱢ ᱠᱚ ᱠᱚᱨᱟᱣ ᱦᱩᱭᱱᱟ᱾ ᱟᱨ ᱚᱱᱟ ᱯᱚᱨ ᱦᱟᱸᱜ ᱡᱚᱢ ᱛᱮᱱᱟᱜ ᱠᱚ ᱡᱚᱢ ᱵᱟᱲᱟ ᱦᱩᱭᱱᱟ ᱟᱹᱰᱤ ᱚᱠᱛᱚ ᱜᱮ ᱦᱜ ᱦᱩᱭ ᱠᱟᱱᱟ ᱥᱮ ᱟᱫᱚ ᱡᱚᱢ ᱠᱚ ᱦᱩᱭᱱᱟ ᱱᱤᱛ ᱦᱟᱹᱵᱤᱡ ᱫᱚ ᱦᱟᱸᱜ ᱱᱚᱝᱠᱟ ᱜᱮ ᱟᱫᱚ ᱜᱚᱝᱠᱮ ᱚᱲᱟᱜ ᱠᱚᱨᱮ ᱫᱚ ᱡᱷᱚᱛᱚ ᱜᱮ ᱱᱟᱯᱟᱭ ᱜᱮᱭᱟ?
ᱦᱮᱸ ᱜᱚᱢᱠᱮ ᱪᱟᱸᱫᱚ ᱵᱚᱸᱜᱟ ᱦᱟᱜ ᱛᱷᱩᱢ ᱫᱟᱲᱮᱛᱮ ᱟᱞᱮ ᱚᱲᱟᱜ ᱦᱚᱲ ᱠᱚ ᱟᱹᱰᱤ ᱱᱟᱯᱟᱭ ᱜᱮ ᱢᱮᱱᱟᱜ ᱠᱚᱣᱟ ᱥᱟᱶᱛᱮ ᱤᱧᱦᱚᱸ ᱱᱟᱯᱟᱭ ᱜᱮ ᱢᱮᱱᱟᱜ ᱟᱠᱟᱫᱤᱧᱟ ᱜᱚᱢᱠᱮ ᱟᱹᱵᱤᱱ ᱜᱮ ᱚᱠᱟ ᱞᱮᱠᱟ ᱢᱮᱱᱟᱜ ᱵᱟᱲᱟ ᱠᱟᱜ ᱵᱤᱱᱟ ᱞᱟᱹᱭ ᱵᱤᱱ ᱠᱟᱹᱴᱤᱡ?
ᱟᱹᱞᱤᱧ ᱦᱚᱸ ᱜᱚᱢᱠᱮ ᱱᱤᱛ ᱦᱟᱹᱵᱤᱡ ᱫᱚ ᱪᱟᱸᱫᱚ ᱵᱚᱸᱜᱟ ᱫᱟᱭ ᱫᱩᱞᱟᱹᱲ ᱛᱮ ᱱᱟᱯᱟᱭ ᱜᱮ ᱢᱮᱱᱟᱜ ᱞᱤᱧᱟᱹ ᱟᱨ ᱚᱲᱟᱜ ᱠᱚᱨᱮ ᱦᱚᱸ ᱡᱚᱛᱚ ᱦᱚᱲᱜᱮ ᱱᱟᱯᱟᱭ ᱜᱮ ᱢᱮᱱᱟᱜ ᱠᱚᱣᱟ ᱥᱟᱶᱛᱮ ᱟᱨᱦᱚᱸ ᱡᱷᱚᱛᱚ ᱜᱮ ᱱᱟᱯᱟᱭ ᱜᱮ ᱢᱮᱱᱟᱜ ᱠᱚᱣᱟ ᱛᱚ ᱜᱚᱢᱠᱮ ᱟᱯᱮ ᱥᱮᱱᱟᱜ ᱦᱚᱞᱟᱱᱟᱜ ᱟᱵᱷᱟᱣᱟ ᱫᱚ ᱪᱮᱫᱮᱠᱟ ᱛᱟᱦᱮᱸ ᱠᱟᱱᱟ?
ᱦᱮᱸ ᱜᱚᱝᱠᱮ ᱟᱵᱚ ᱱᱚᱝᱠᱟ ᱟᱞᱮ ᱥᱮᱫ ᱫᱚ ᱟᱹᱰᱤ ᱜᱮ ᱦᱟᱸᱜ ᱦᱚᱭ ᱫᱟᱜ ᱜᱚᱫ ᱠᱟᱜᱼᱟᱭ ᱦᱮ ᱫᱚᱢᱮ ᱜᱮ ᱫᱟᱜ ᱠᱟᱜᱼ ᱟᱭ ᱟᱞᱮ ᱥᱮᱫ ᱫᱚ ᱟᱫᱚ ᱱᱚᱼᱚ ᱱᱚᱝᱠᱟ ᱧᱮᱞᱮ ᱱᱟ ᱡᱮ ᱟᱵ ᱟᱹᱰᱤ ᱢᱟᱱᱮ ᱚᱱᱠᱟ ᱠᱤᱪᱷᱩ ᱫᱤᱱ ᱞᱟᱦᱟ ᱠᱷᱚᱱᱟᱜ ᱢᱟ ᱥᱚᱠᱛᱚᱭ ᱥᱤᱛᱩᱝ ᱮᱫ ᱛᱟᱦᱮᱸᱫ ᱫᱚᱢᱮ ᱥᱤᱛᱩᱝ ᱮ ᱛᱟᱦᱮᱸᱜᱼᱟ ᱥᱤᱛᱩᱝ ᱠᱚᱨᱮ ᱦᱚᱸ ᱵᱟᱝᱵᱚᱱ ᱛᱟᱦᱮᱸ ᱫᱟᱲᱮᱭᱟᱜ ᱠᱟᱱ ᱛᱟᱦᱮᱸᱜ ᱱᱚᱛᱮ ᱵᱚᱱ ᱩᱭᱦᱟᱹᱨ ᱪᱤᱱᱛᱟᱹ ᱵᱟᱲᱟ ᱦᱮᱸ ᱡᱮ ᱱᱚᱣᱟ ᱥᱤᱛᱩᱝ ᱨᱮ ᱟᱵᱚ ᱫᱚ ᱪᱟᱥᱵᱟᱥ ᱠᱚ ᱦᱩᱭ ᱜᱚᱫᱚᱜ ᱛᱟᱵᱚᱱᱟ ᱥᱮ ᱵᱟᱝᱢᱟ ᱚᱱᱟ ᱠᱚᱜᱮ ᱵᱚᱱ ᱼ ᱚᱱᱟ ᱠᱚᱜᱮᱵᱚᱱ ᱩᱭᱦᱟᱹᱨ ᱪᱤᱱᱛᱟᱹ ᱵᱟᱲᱟᱭᱮᱫ ᱛᱟᱦᱮᱱ ᱦᱮᱸ ᱥᱮ ᱟᱫᱚ ᱦᱚᱸᱜᱼᱚᱭ ᱱᱚᱜᱼᱚᱭ ᱦᱚᱞᱟ ᱟᱨ ᱛᱮᱦᱤᱧ ᱵᱷᱟᱹᱜᱤ ᱜᱮ ᱫᱟᱜ ᱜᱚᱫ ᱟᱠᱟᱫᱟᱭ ᱦᱮᱸᱥᱮ ᱟᱫᱚ ᱱᱚᱣᱟ ᱫᱟᱜ ᱧᱮᱞ ᱠᱟᱛᱮᱜ ᱛᱮ ᱦᱟᱸᱜ ᱟᱹᱰᱤ ᱡᱩᱨ ᱜᱮ ᱦᱟᱸᱜ ᱟᱹᱰᱤ ᱜᱟᱱ ᱦᱚᱲ ᱠᱚ ᱠᱩᱥᱤ ᱨᱟᱹᱥᱠᱟᱹ ᱜᱚᱫ ᱟᱠᱟᱱᱟ ᱦᱟᱸᱜ ᱡᱮ ᱪᱟᱥᱼᱵᱟᱥ ᱠᱚ ᱦᱩᱭ ᱜᱚᱫᱚᱜ ᱦᱟᱸᱜ ᱱᱚᱝᱠᱟ ᱜᱮ ᱵᱟᱹᱫᱽ ᱠᱚᱨᱮ ᱫᱟᱜ ᱠᱚ ᱯᱮᱨᱮᱡ ᱟᱠᱟᱱᱟ ᱟᱫᱚ ᱚᱱᱟ ᱦᱟᱸᱜ ᱩᱱ ᱥᱚᱢᱚᱭ ᱥᱤᱛᱩᱝ ᱨᱮᱢᱟ ᱦᱟᱸᱜ ᱠᱚ ᱧᱮᱞ ᱵᱟᱲᱟ ᱠᱮᱜᱼᱟ ᱵᱟᱝᱟ ᱵᱟᱹᱫᱽ ᱠᱚᱨᱮ ᱦᱚᱸ ᱫᱟᱜ ᱠᱚ ᱵᱟᱝ ᱛᱟᱦᱮᱸ ᱠᱟᱱᱟ ᱟᱨ ᱛᱚᱲᱟ ᱠᱚ ᱜᱤᱰᱤ ᱭᱟᱠᱟᱫ ᱨᱮᱦᱚᱸ ᱨᱚᱦᱚᱭ ᱠᱚ ᱵᱟᱝ ᱠᱚ ᱫᱟᱲᱮᱭᱟᱜ ᱠᱟᱱ ᱛᱟᱦᱮᱸᱱ ᱟᱫᱚ ᱦᱟᱸᱜ ᱱᱤᱛᱚᱜ ᱫᱚ ᱦᱟᱸᱜ ᱡᱟᱦᱟᱸ ᱫᱟᱜ ᱠᱮᱜ ᱟᱭ ᱵᱟᱹᱫᱽ ᱠᱚ ᱦᱚᱸ ᱟᱹᱰᱤ ᱜᱟᱱ ᱜᱮ ᱯᱮᱨᱮᱡ ᱜᱚᱫ ᱟᱠᱟ ᱟᱭ ᱜᱷᱩᱴᱩ ᱠᱷᱚᱱᱟᱜ ᱜᱟᱹᱦᱤᱨ ᱵᱟᱹᱫᱽ ᱠᱚᱦᱚᱸ ᱜᱷᱩᱴᱩ ᱵᱟᱹᱫᱽ ᱠᱚᱦᱚᱸ ᱡᱚᱛᱚ ᱜᱮ ᱦᱟᱸᱜ ᱫᱟᱜ ᱛᱮ ᱯᱮᱨᱮᱡ ᱜᱚᱫ ᱟᱠᱟᱫᱟᱭ ᱦᱮᱸ ᱥᱮ
ᱟᱪᱪᱷᱟ
ᱟᱫᱚ ᱟᱨ ᱱᱚᱝᱠᱟ ᱜᱮ ᱦᱟᱸᱜ ᱯᱮᱨᱮᱡ ᱠᱟᱜ ᱠᱷᱟᱱ ᱟᱫᱚ ᱱᱚᱜᱼᱚᱭ ᱦᱟᱸᱜ ᱠᱚ ᱞᱟᱜᱟᱣ ᱜᱚᱫ ᱟᱠᱟᱱᱟ ᱦᱟᱸᱜ ᱥᱤᱭᱳᱜ ᱠᱚᱦᱚᱸ ᱚᱠᱚᱭ ᱠᱚ ᱪᱚ ᱵᱟᱹᱫᱽ ᱠᱚ ᱞᱚᱥᱚᱫ ᱜᱚᱫ ᱮᱫ ᱛᱟᱠᱚᱣᱟ᱾ ᱚᱠᱚᱭ ᱠᱚ ᱦᱟᱸᱜ ᱨᱚᱦᱚᱭ ᱠᱚᱠᱚ ᱟᱨᱚᱢᱵᱷᱚ ᱜᱚᱫ ᱟᱠᱟᱜᱼᱟ ᱦᱟᱸᱜ ᱥᱤᱭᱳᱜ ᱦᱚᱸ ᱠᱚ ᱟᱹᱰᱤ ᱥᱟᱹᱨᱫᱤ ᱦᱟᱸᱜ ᱠᱚ ᱥᱤ ᱵᱟᱲᱟᱭᱮᱫᱟ ᱦᱟᱸᱜ ᱱᱤᱛᱚᱜ ᱦᱟᱸᱜ ᱡᱟᱜ ᱫᱟᱜ ᱯᱚᱨᱮ ᱧᱮᱞ ᱜᱚᱫᱮᱜ ᱟᱹᱧ ᱦᱮᱸ ᱥᱮ ᱟᱨ ᱟᱞᱮ ᱦᱚᱸ ᱞᱮ ᱥᱤ ᱵᱟᱲᱟ ᱜᱚᱫ ᱮᱫᱼᱟ ᱛᱚᱲᱟ ᱠᱚ ᱴᱷᱤᱠ ᱴᱷᱟᱠ ᱜᱮ ᱦᱩᱭ ᱜᱚᱫ ᱟᱠᱟᱱᱟ ᱟᱫᱚ ᱱᱚᱝᱠᱟ ᱥᱤ ᱞᱟᱹᱦᱩᱫ ᱠᱟᱛᱮ ᱦᱟᱜ ᱥᱮ ᱵᱟᱹᱫᱽ ᱠᱚ ᱞᱚᱥᱚᱫ ᱠᱟᱛᱮᱜ ᱨᱚᱦᱚᱭ ᱠᱚᱞᱮ ᱟᱨᱚᱢᱵᱷᱚ ᱟᱫᱚ ᱜᱚᱝᱠᱮ ᱟᱯᱮ ᱥᱮᱫ ᱫᱚ ᱚᱠᱟ ᱞᱮᱠᱟᱭ ᱫᱟᱜ ᱵᱟᱲᱟ
ᱛᱚ ᱜᱚᱢᱠᱮ ᱦᱚᱞᱟ ᱫᱚ ᱦᱟᱸᱜ ᱟᱹᱰᱤ ᱱᱟᱯᱟᱭ ᱜᱮ ᱫᱟᱜ ᱧᱚᱜᱟᱭ ᱡᱟᱹᱥᱛᱤ ᱦᱚᱸ ᱫᱟᱜ ᱟᱠᱟᱫᱟᱭ ᱟᱹᱰᱤ ᱫᱷᱟᱹᱣ ᱟᱹᱰᱤ ᱜᱷᱟᱹᱲᱤᱡ ᱚᱠᱛᱚ ᱫᱷᱚᱨᱮ ᱜᱮ ᱫᱟᱜ ᱠᱟᱫᱟᱭ ᱦᱚᱞᱟ ᱱᱟᱜ ᱫᱟᱜ ᱧᱮᱞ ᱛᱮ ᱡᱚᱛᱚ ᱴᱟᱜ ᱩᱭᱦᱟᱹᱨ ᱦᱩᱭᱩᱜ ᱠᱟᱱᱟ᱾ ᱡᱮ ᱪᱟᱥ ᱴᱟᱜ ᱦᱟᱸᱜ ᱦᱩᱭ ᱫᱚ ᱦᱩᱭᱩᱜ ᱜᱮᱭᱟ ᱛᱚᱞᱟ ᱠᱚᱦᱚᱸ ᱮᱨ ᱦᱩᱭᱩ ᱟᱠᱟᱱᱟ᱾ ᱱᱤᱛ ᱦᱟᱹᱵᱤᱡ ᱫᱚ ᱚᱱᱟ ᱛᱚᱞᱟ ᱜᱮ ᱦᱟᱸᱜ ᱤᱠᱷᱚᱱ ᱧᱮᱞ ᱦᱩᱭᱩᱜᱼᱟ᱾ᱛᱟᱯᱚᱨᱮ ᱦᱟᱸᱜ ᱯᱚᱨᱮ ᱫᱟᱜ ᱡᱟᱹᱲᱤ ᱦᱩᱭᱳᱜ ᱢᱟ ᱛᱟᱦᱚᱞᱮ ᱛᱚᱠᱷᱚᱱ ᱦᱟᱸᱜ ᱠᱷᱮᱛ ᱠᱚ ᱟᱵᱟᱨ ᱥᱤ ᱦᱩᱭᱩᱜᱼᱟ᱾ ᱥᱤ ᱠᱟᱛᱮᱫ ᱟᱫᱚ ᱦᱟᱸᱜ ᱚᱱᱛᱮ ᱱᱟᱜ ᱠᱟᱹᱢᱤ ᱠᱚ ᱢᱟᱲᱟᱝ ᱜᱮᱭᱟ ᱛᱚ ᱜᱚᱢᱠᱮ ᱟᱵᱮᱱ ᱫᱚ ᱪᱮᱫ ᱵᱮᱱ ᱪᱤᱠᱟᱹ ᱮᱫᱛᱮ ᱢᱟᱴᱷ ᱠᱚᱨᱮ ᱵᱤᱱ ᱠᱟᱹᱢᱤᱭᱟ ᱥᱮ ᱚᱞᱚᱜ ᱯᱟᱲᱦᱟᱣ ᱦᱚᱸ ᱵᱤᱱ ᱯᱟᱲᱦᱟᱜᱼᱟ᱾
ᱦᱮᱸ ᱜᱚᱢᱠᱮ ᱟᱹᱞᱤᱧ ᱫᱚ ᱱᱚᱝᱠᱟ ᱦᱟᱸᱜ ᱪᱟᱥᱵᱟᱥ ᱠᱚ ᱠᱚᱨᱮ ᱜᱮ ᱦᱟᱸᱜ ᱞᱤᱧ ᱠᱟᱹᱢᱤ ᱵᱟᱲᱟᱭ ᱜᱮᱭᱟ᱾ ᱚᱞᱚᱜ ᱯᱟᱲᱦᱟᱜ ᱫᱚ ᱦᱟᱸᱜ ᱞᱤᱧ ᱵᱚᱱᱫᱚ ᱟᱠᱟᱜᱼᱟ ᱦᱮᱸ ᱥᱮ ᱱᱚᱝᱠᱟ ᱜᱮ ᱪᱟᱥᱵᱟᱥ ᱠᱚᱨᱮ ᱜᱮᱞᱤᱧ ᱠᱟᱹᱢᱤ ᱵᱟᱲᱟᱭ ᱜᱮᱭᱟ᱾ ᱟᱫᱚ ᱱᱚᱜᱼᱚ ᱱᱚᱝᱠᱟ ᱦᱟᱸᱜ ᱱᱤᱛᱚᱜ ᱫᱚ ᱦᱟᱸᱜ ᱫᱟᱜ ᱵᱟᱲᱟ ᱟᱠᱟᱜᱼᱟ ᱛᱚ᱾ ᱟᱫᱚ ᱦᱟᱸᱜ ᱟᱹᱞᱤᱧ ᱦᱚᱸ ᱡᱚᱢ ᱵᱟᱲᱟ ᱠᱟᱛᱮᱫ ᱦᱟᱸᱜ ᱱᱚᱝᱠᱟ ᱵᱟᱹᱫᱽ ᱠᱚ ᱥᱮᱜ ᱦᱟᱸᱜ ᱞᱤᱧ ᱪᱟᱞᱟᱜᱼᱟ᱾ ᱦᱟᱸᱜ ᱟᱞᱮ ᱨᱤᱱ ᱢᱟ ᱦᱟᱸᱜ ᱰᱟᱹᱝᱨᱤ ᱢᱮᱨᱚᱢ ᱰᱟᱹᱝᱨᱤ ᱠᱚᱦᱚᱸ ᱵᱟᱹᱱᱩᱜ ᱠᱚᱣᱟ ᱱᱟᱦᱮᱞ ᱠᱚᱛᱮ ᱫᱚ ᱵᱟᱹᱞᱤᱧ ᱥᱤᱭᱟ ᱟᱫᱚ ᱦᱚᱸᱜ ᱚᱱᱠᱟ ᱦᱟᱸᱜ ᱴᱨᱟᱠᱴᱚᱨ ᱠᱚ ᱡᱩᱫᱤ ᱦᱟᱸᱜ ᱵᱟᱹᱫᱽ ᱠᱚᱛᱮ ᱦᱟᱸᱜ ᱵᱚᱞᱚ ᱟᱠᱟᱱᱟ᱾ ᱟᱫᱚ ᱦᱟᱸᱜ ᱚᱱᱟ ᱴᱨᱟᱠᱴᱚᱨ ᱜᱮᱞᱤᱧ ᱦᱟᱸᱜ ᱞᱟᱹᱭ ᱟᱠᱚ ᱣᱟᱞᱤᱧ ᱦᱟᱸᱜ ᱡᱮ ᱱᱚᱝᱠᱟ ᱦᱟᱸᱜ ᱵᱟᱹᱫᱽ ᱠᱚ ᱦᱟᱸᱜ ᱥᱤ ᱞᱟᱹᱦᱩᱫ ᱛᱟᱨᱟᱭ ᱛᱤᱧ ᱯᱮ᱾ ᱟᱫᱚ ᱱᱚᱝᱠᱟ ᱦᱟᱸᱜ ᱟᱫᱚ ᱦᱟᱸᱜ ᱚᱠᱟ ᱡᱚᱢ ᱵᱟᱲᱟ ᱠᱟᱛᱮ ᱦᱟᱸᱜ ᱵᱟᱹᱫᱽ ᱥᱮᱫ ᱦᱟᱸᱜ ᱩᱰᱩᱠ ᱪᱟᱞᱟᱜ ᱦᱩᱭᱩᱜ ᱞᱟᱹᱜᱤᱫ ᱦᱟᱸᱜ ᱟᱫᱚ ᱵᱟᱹᱫᱽ ᱠᱚᱨᱮ ᱦᱟᱸᱜ ᱫᱟᱜ ᱠᱚ ᱚᱠᱟ ᱵᱟᱹᱫᱽ ᱠᱚᱨᱮ ᱦᱚᱸ ᱛᱤᱱᱟᱹᱜ ᱜᱟᱱ ᱫᱟᱜ ᱠᱚ ᱯᱮᱨᱮᱡ ᱟᱠᱟᱱᱟ ᱵᱟᱝ ᱯᱮᱨᱮᱡ ᱟᱠᱟᱱᱟ ᱚᱱᱟ ᱠᱚᱞᱤᱧ ᱧᱮᱞ ᱵᱟᱲᱟᱭ ᱛᱮ ᱚᱠᱟ ᱵᱟᱹᱫᱽ ᱠᱚᱦᱚᱸ ᱥᱤ ᱦᱩᱭᱩᱜᱼᱟ, ᱵᱟᱝ ᱥᱤ ᱦᱩᱭᱩᱜᱼᱟ ᱚᱱᱟ ᱠᱚᱦᱚᱸ ᱦᱟᱸᱜ ᱞᱤᱧ ᱧᱮᱞᱟ ᱦᱮᱸ ᱥᱮ᱾ᱟᱫᱚ ᱜᱚᱢᱠᱮ ᱞᱤᱧ ᱞᱟᱹᱭᱮᱫ ᱛᱟᱦᱮᱸᱫ ᱟᱫᱚ ᱦᱟᱸᱜ ᱤᱭᱟᱹ ᱟᱯᱮ ᱥᱮᱫ ᱫᱚ ᱦᱟᱸᱜ ᱱᱚᱝᱠᱟ ᱦᱮᱸ ᱥᱟᱠᱨᱟᱛ ᱫᱚ ᱚᱠᱟ ᱞᱮᱠᱟ ᱠᱚ ᱢᱟᱱᱟᱣᱟ? ᱠᱟᱹᱴᱤᱡ ᱵᱤᱱ ᱞᱟᱹᱭ ᱞᱮᱠᱷᱟᱱ ᱟᱹᱰᱤ ᱱᱟᱯᱟᱭ ᱜᱮ
ᱦᱮᱸ ᱜᱚᱢᱠᱮ ᱟᱞᱮ ᱥᱮᱫ ᱥᱟᱠᱨᱟᱛ ᱦᱟᱸᱜ ᱚᱱᱠᱟ ᱜᱮ ᱦᱮᱸ ᱢᱚᱬᱮ ᱢᱟᱦᱟ ᱠᱚ ᱢᱟᱱᱟᱣ ᱜᱮᱭᱟ ᱮᱸ ᱥᱟᱠᱨᱟᱛ ᱮᱸ ᱢᱟᱲᱟᱝ ᱨᱮ ᱡᱮᱫᱤᱱ ᱵᱩᱲᱤ ᱠᱩᱢᱵᱟᱹᱞᱮ ᱡᱳᱞᱟ ᱥᱮᱫᱤᱱ ᱦᱟᱸᱜ ᱟᱹᱭᱩᱵ ᱫᱚ ᱦᱟᱸᱜ ᱯᱩᱨᱟᱹ ᱞᱮ ᱵᱮᱸᱜᱮᱫ ᱠᱟᱜ-ᱟ ᱥᱮ ᱜᱮ ᱢᱟᱭᱤᱠ ᱠᱚ ᱟᱹᱜᱩ ᱠᱟᱛᱮᱫ ᱦᱟᱸᱜ ᱵᱩᱲᱤ ᱠᱩᱢᱵᱟᱹ ᱡᱩᱞ ᱦᱩᱭᱩᱜ ᱜᱮᱭᱟ᱾ ᱥᱮᱫᱤᱱ ᱧᱤᱫᱟᱹ ᱵᱩᱲᱤ ᱠᱩᱢᱵᱟᱹ ᱡᱩᱞ ᱠᱟᱛᱮᱫ ᱟᱫᱚ ᱦᱟᱸᱜ ᱥᱮᱛᱟᱜ ᱵᱮᱲᱟ ᱵᱷᱳᱨ ᱵᱮᱞᱟᱛᱮ ᱮᱠᱫᱚᱢ ᱛᱩᱯᱩ ᱯᱷᱟᱨᱪᱟ ᱠᱟᱛᱮᱜ ᱦᱟᱸᱜ ᱚᱲᱟᱜ ᱥᱮᱫ ᱪᱟᱞᱟᱣ ᱦᱩᱭᱩᱜ ᱜᱮᱭᱟ᱾ ᱛᱚ ᱚᱲᱟᱜ ᱥᱮᱫ ᱪᱟᱞᱟᱣ ᱠᱟᱛᱮᱫ ᱦᱟᱸᱜ ᱵᱟᱵᱟ, ᱛᱟᱠᱚ, ᱠᱟᱹᱴᱤᱡ
ᱛᱩᱯᱩ ᱠᱚ ᱪᱟᱞᱟᱜᱼᱟ ᱯᱩᱠᱷᱨᱤ ᱥᱮᱫ ᱟᱨ ᱚᱱᱟ ᱯᱩᱠᱷᱨᱤ ᱠᱷᱚᱱ ᱛᱩᱯᱩ ᱠᱟᱛᱮᱜ ᱢᱤᱫ ᱞᱚᱴᱟ ᱫᱟᱜ ᱠᱚ ᱟᱹᱜᱩᱭᱟ ᱛᱚ ᱫᱟᱜ ᱟᱹᱜᱩ ᱠᱟᱛᱮᱫ ᱦᱟᱸᱜ ᱫᱤᱭᱮ ᱦᱟᱸᱜ ᱵᱚᱸᱜᱟ ᱵᱳᱨᱳᱭ ᱮᱦᱚᱵᱟᱭ ᱵᱟᱵᱟ᱾ ᱯᱤᱴᱷᱟᱹ ᱞᱟᱴᱷᱟ ᱠᱚᱠᱚ ᱤᱥᱤᱱ ᱠᱟᱜ-ᱟ ᱛᱩᱯᱩ ᱯᱷᱟᱨᱪᱟ ᱠᱟᱛᱮ ᱜᱮ᱾ ᱟᱫᱚ ᱫᱤᱭᱮ ᱦᱟᱸᱜ ᱵᱚᱸᱜᱟ ᱵᱩᱨᱩ ᱫᱚ ᱮᱦᱚᱵᱚᱜ-ᱟ, ᱦᱳᱭ ᱟᱴ ᱛᱷᱮᱠᱮ ᱱᱚᱴᱟ ᱦᱮᱸ ᱥᱮ
ᱦᱩᱸ ᱦᱩᱸ
ᱛᱚᱠᱷᱚᱱ ᱵᱚᱸᱜᱟ ᱵᱩᱨᱩ ᱮᱦᱚᱵ ᱠᱟᱛᱮᱜ ᱠᱟᱹᱴᱤᱡ ᱵᱚᱸᱜᱟ ᱵᱩᱨᱩ ᱠᱮᱫᱟ ᱯᱤᱴᱷᱟᱹ ᱞᱟᱴᱷᱟ ᱟᱛᱮ ᱛᱚ ᱚᱱᱟ ᱯᱤᱴᱷᱟᱹ ᱞᱟᱴᱷᱟ ᱟᱛᱮᱫ ᱵᱚᱸᱜᱟ ᱵᱩᱨᱩ ᱠᱟᱛᱮᱫ ᱚᱱᱟ ᱯᱤᱴᱷᱟᱹ ᱠᱚ ᱡᱚᱢ ᱵᱟᱲᱟ ᱠᱟᱛᱮᱫ ᱥᱮ ᱚᱱᱟ ᱠᱚ ᱡᱚᱢ ᱵᱟᱲᱟ ᱠᱟᱛᱮᱜ ᱠᱟᱹᱴᱤᱡ ᱡᱤᱨᱟᱹᱣ ᱵᱟᱲᱟ ᱦᱩᱭᱩᱜ-ᱟ᱾ ᱛᱚ ᱚᱱᱟ ᱡᱤᱨᱟᱹᱣ ᱵᱟᱲᱟ ᱯᱚᱨ ᱜᱮ ᱦᱟᱸᱜ ᱚᱠᱛᱚ ᱡᱚᱠᱷᱚᱱ ᱦᱩᱭᱩᱜ-ᱟ ᱥᱮ ᱛᱚᱠᱷᱚᱱ ᱟᱫᱚ ᱫᱟᱠᱟ ᱠᱚ ᱦᱟᱸᱜ ᱪᱚᱸᱫᱟ ᱦᱩᱭᱩᱜ ᱜᱮᱭᱟ ᱛᱚ ᱚᱱᱟ ᱫᱟᱠᱟ ᱠᱚ ᱤᱥᱤᱱ ᱵᱟᱲᱟ ᱠᱟᱛᱮᱫ ᱦᱟᱸᱜ ᱡᱚᱢ ᱵᱟᱲᱟ ᱠᱟᱛᱮᱜ ᱟᱫᱚ ᱦᱟᱸᱜ ᱛᱟᱨᱟᱥᱤᱧ ᱚᱠᱛᱚ ᱮᱸ ᱵᱮᱷᱟ ᱛᱩᱧ ᱪᱟᱞᱟᱜ ᱦᱩᱭᱩᱜ ᱜᱮᱭᱟ ᱦᱮᱸ ᱥᱮ᱾ ᱛᱚ ᱚᱱᱟ ᱵᱷᱮᱡᱟ ᱛᱩᱧ᱾ ᱨᱮ ᱚᱠᱚᱭ ᱡᱟᱦᱟᱸᱭ ᱫᱟᱲᱤᱜ-ᱟ᱾ ᱥᱮ ᱡᱟᱦᱟᱸᱭ ᱥᱮᱠᱮᱱᱰᱚᱜᱼᱟᱭ᱾ ᱡᱟᱦᱟᱸᱭ ᱫᱚᱥᱟᱨ ᱨᱮᱭ ᱛᱟᱦᱮᱱᱟᱭ ᱡᱟᱦᱟᱸᱭ ᱛᱮᱥᱟᱨ ᱨᱮᱠᱚ ᱛᱟᱦᱮᱱᱟᱭ᱾ ᱡᱟᱦᱟᱸᱭ ᱠᱚ ᱛᱩᱧ ᱵᱟᱡᱟᱭᱟ ᱦᱮᱸᱥᱮ ᱚᱱᱟ ᱠᱟᱭᱨᱟ ᱫᱟᱨᱮᱴᱟᱜ ᱥᱮ ᱵᱤᱫ ᱠᱮᱜ ᱜᱮᱭᱟᱢ᱾ ᱛᱚ ᱩᱱᱠᱩ ᱞᱟᱹᱜᱤᱫ ᱜᱮ ᱚᱱᱮ ᱚᱸᱰᱮ ᱫᱚ ᱥᱤᱨᱯᱟᱹ ᱛᱟᱦᱮᱱ ᱜᱮᱭᱟ᱾ ᱥᱟᱶᱛᱮ ᱠᱩᱲᱤ ᱦᱚᱯᱚᱱᱟᱜ ᱦᱚᱸ᱾ ᱥᱮ ᱛᱤᱨᱞᱟᱹ ᱦᱚᱯᱚᱱᱟᱜ ᱦᱚᱸ ᱵᱷᱮᱡᱟ ᱛᱩᱧ ᱦᱩᱭᱩᱜ ᱜᱮᱭᱟ᱾ ᱩᱱᱠᱩᱣᱟᱜ ᱦᱚᱸ ᱥᱤᱨᱯᱟᱹ ᱛᱟᱦᱮᱱ ᱜᱮᱭᱟ ᱚᱱᱠᱟ ᱜᱮ᱾ ᱚᱱᱟ ᱵᱷᱮᱡᱟ ᱛᱩᱧ ᱥᱟᱶ ᱥᱟᱶᱛᱮ ᱟᱨᱦᱚᱸ ᱟᱹᱭᱩᱵ ᱵᱮᱲᱟ ᱫᱚ ᱮᱸᱜ ᱟᱹᱰᱤ ᱞᱮᱠᱟᱱ ᱦᱟᱸᱜ ᱠᱷᱮᱞᱟ ᱠᱩ ᱥᱮ ᱮᱸᱜ ᱥᱤᱨᱯᱟᱹ ᱪᱟᱞ ᱞᱟᱹᱜᱤᱜ ᱚᱱᱟ ᱠᱷᱮᱞᱟ ᱠᱚ ᱫᱚᱦᱚ ᱦᱩᱭᱩᱜ ᱜᱮᱭᱟ᱾ ᱛᱚ ᱚᱱᱠᱟ ᱜᱮ ᱦᱟᱸᱜ ᱦᱩᱰᱤᱧ ᱦᱩᱰᱤᱧ ᱜᱤᱫᱽᱨᱟᱹ ᱠᱚ, ᱥᱮ ᱦᱩᱰᱤᱧ ᱦᱩᱰᱤᱧ ᱢᱟᱹᱭ ᱛᱟᱠᱚ ᱩᱱᱠᱩ ᱞᱟᱹᱜᱤᱫ ᱦᱚᱸ ᱠᱷᱮᱞᱟ ᱫᱚᱦᱚ ᱦᱩᱭᱩᱜ ᱜᱮᱭᱟ᱾ ᱢᱟᱨᱟᱝ ᱠᱚ ᱞᱟᱹᱜᱤᱫ ᱦᱚᱸ ᱠᱷᱮᱞᱟ ᱫᱚᱦᱚ ᱠᱚ ᱦᱩᱭᱩᱜ ᱜᱮᱭᱟ᱾ ᱟᱨ ᱱᱚᱝᱠᱟ ᱵᱟᱵᱟᱭᱳ ᱛᱟᱠᱚ ᱞᱟᱹᱜᱤᱫ ᱦᱚᱸ ᱠᱷᱮᱞᱟ ᱫᱚᱦᱚ ᱦᱩᱭᱩᱜ ᱜᱮᱭᱟ᱾ ᱱᱚᱝᱠᱟ ᱜᱮ ᱥᱮᱫᱤᱱ ᱧᱤᱫᱟᱹ ᱫᱚ ᱦᱟᱸᱜ ᱚᱱᱠᱟᱜᱮ ᱠᱷᱮᱞᱟ ᱠᱚ ᱫᱚᱦᱚ ᱠᱟᱛᱮᱫ ᱜᱮ ᱨᱟᱹᱥᱠᱟᱹ ᱵᱟᱲᱟ ᱦᱩᱭᱩᱜ ᱜᱮᱭᱟ᱾ ᱛᱟᱨ ᱫᱚᱥᱟᱨ ᱫᱤᱱ ᱦᱟᱸᱜ ᱜᱟᱹᱬᱤ ᱟᱥᱮᱱ ᱠᱚ ᱪᱟᱞᱟᱣ ᱦᱩᱭᱩᱜ ᱜᱮᱭᱟ᱾ ᱦᱮᱸ ᱥᱮ ᱱᱚᱝᱠᱟ ᱜᱮ ᱦᱟᱸᱜ ᱜᱚᱢᱠᱮ ᱟᱞᱮ ᱚᱱᱛᱮ ᱫᱚ ᱥᱟᱠᱨᱟᱛ ᱫᱚᱠᱚ ᱢᱟᱱᱟᱣ ᱜᱮᱭᱟ ᱛᱚ ᱟᱯᱮ ᱚᱱᱛᱮ ᱫᱚ ᱪᱮᱫ ᱞᱮᱠᱟ ᱠᱚ ᱢᱟᱱᱟᱣ ᱜᱮᱭᱟ ᱠᱟᱹᱴᱤᱡ
ᱟᱞᱮ, ᱟᱞᱮ ᱱᱚᱛᱮ ᱦᱚᱸ ᱟᱹᱰᱤ ᱱᱟᱯᱟᱭ ᱠᱚ ᱢᱟᱱᱟᱣ ᱜᱮᱭᱟ ᱟᱫᱚ ᱱᱚᱝᱠᱟ ᱟᱵᱚ ᱫᱚᱵᱚᱱ ᱵᱟᱲᱟᱭᱟ ᱥᱟᱠᱨᱟᱛᱷ ᱫᱚ ᱦᱟᱸᱜ ᱟᱵᱚ ᱫᱚ᱾ ᱚᱱᱠᱟ ᱢᱚᱬᱮ ᱢᱟᱦᱟ ᱜᱮᱵᱚᱱ ᱢᱟᱱᱟᱣᱟ᱾ ᱟᱫᱚ ᱱᱚᱜᱼᱚᱭ ᱵᱚᱱ ᱵᱟᱲᱟᱭᱟ ᱟᱵᱚ ᱫᱚ ᱥᱮᱨᱢᱟ ᱢᱩᱪᱟᱹᱫ ᱨᱮ ᱦᱟᱸᱜ ᱵᱚᱱ ᱥᱟᱠᱨᱟᱛᱚᱜᱼᱟ᱾ ᱦᱮᱸ ᱥᱮ
ᱦᱮᱸ
ᱵᱚᱪᱷᱚᱨ ᱨᱮ ᱢᱤᱫ ᱢᱤᱫ ᱡᱚᱠᱷᱟ ᱵᱚᱱ ᱥᱟᱠᱨᱟᱛᱚᱜᱼᱟ᱾ ᱦᱮᱸᱥᱮ ᱵᱚᱪᱷᱚᱨ ᱨᱮ ᱢᱤᱫ ᱡᱚᱠᱷᱟ ᱜᱮᱵᱚᱱ ᱥᱟᱠᱨᱟᱛᱚᱜ ᱠᱟᱱᱟ ᱛᱚ ᱟᱵᱚ ᱫᱚᱵᱚᱱ᱾ ᱮᱸ ᱥᱟᱠᱨᱟᱛ ᱥᱚᱢᱚᱭ ᱫᱚ ᱦᱟᱸᱜ ᱵᱚᱱ ᱵᱟᱲᱟᱭ ᱜᱮᱭᱟ ᱡᱮ ᱟᱵᱚ ᱫᱚ ᱯᱩᱭᱞᱩ ᱦᱤᱞᱳ ᱫᱚ ᱦᱟᱸᱜ ᱵᱚᱱ ᱪᱟᱹᱣᱰᱤ ᱢᱟᱦᱟ ᱛᱟᱵᱚᱱ ᱥᱮ ᱪᱟᱹᱣᱰᱤᱜ ᱟᱵᱚᱱ᱾ ᱟᱫᱚ ᱪᱟᱹᱣᱰᱤ ᱨᱮ ᱱᱚᱝᱠᱟ ᱦᱟᱸᱜ ᱪᱟᱹᱣᱰᱤ ᱦᱤᱞᱳᱜ ᱫᱚ ᱟᱵᱚ ᱫᱚ ᱟᱵᱚᱨᱮᱱ ᱥᱟᱱᱟᱢ ᱦᱟᱸᱜ ᱚᱲᱟᱜ ᱦᱚᱲ ᱠᱚ ᱥᱮ ᱵᱟᱵᱟ ᱛᱟᱠᱚ ᱠᱚᱫᱚ ᱢᱟᱱᱮ ᱚᱱᱠᱟ ᱟᱵᱚ ᱥᱩᱨᱮᱱ ᱫᱷᱟᱨᱟ ᱯᱟᱥᱮ ᱨᱮ, ᱡᱟᱦᱟᱸ ᱠᱚᱨᱮ ᱦᱟᱴ ᱠᱚ ᱦᱩᱭᱩᱜ ᱛᱟᱵᱚᱱᱟ ᱟᱵᱚ ᱫᱚ ᱵᱟᱲᱟᱭ ᱜᱮᱵᱚᱱ ᱥᱟᱠᱨᱟᱛ ᱨᱮᱫᱚ ᱦᱟᱸᱜ ᱪᱟᱹᱣᱰᱤ ᱦᱟᱴ ᱫᱚ ᱦᱩᱭᱩᱜ ᱜᱮᱭᱟ ᱦᱮᱸ ᱥᱮ
ᱦᱚᱭ ᱦᱚ
ᱪᱟᱹᱶᱰᱤ ᱦᱟᱴ ᱠᱚᱨᱮ ᱠᱷᱚᱱᱟᱜ ᱜᱮ ᱦᱟᱸᱜ ᱵᱟᱵᱟ ᱛᱟᱠᱚ ᱠᱚᱫᱚ ᱦᱟᱸᱜ ᱡᱤᱞ ᱠᱚᱠᱚ ᱟᱹᱜᱩᱭᱟ ᱦᱮᱸ ᱥᱮ ᱥᱩᱠᱨᱤ ᱡᱤᱞ ᱠᱚ ᱚᱠᱚᱭ ᱠᱚᱫᱚ ᱥᱤᱢ ᱡᱤᱞ ᱠᱚᱠᱚ ᱟᱹᱜᱩᱭᱟ ᱦᱮᱸ ᱥᱮ ᱚᱱᱟ ᱠᱚᱠᱚ ᱟᱹᱜᱩᱭᱟ ᱟᱨ ᱟᱵᱚ ᱦᱚᱸ ᱟᱛᱩᱨ ᱨᱮᱱ ᱡᱟᱦᱟᱸ ᱛᱤᱱᱟᱹᱜ ᱜᱤᱫᱽᱨᱟᱹ ᱠᱚ ᱢᱮᱱᱟᱜ ᱠᱚᱣᱟ ᱥᱮ ᱠᱚᱲᱟ ᱠᱚ ᱢᱮᱱᱟᱜ ᱠᱚᱣᱟ ᱩᱱᱠᱩ ᱫᱚ ᱢᱟᱱᱮ ᱪᱟᱹᱣᱰᱤ ᱦᱤᱞᱳᱜ ᱫᱚ ᱦᱟᱸᱜ ᱟᱵᱚ ᱫᱚ ᱦᱟᱸᱜ ᱚᱱᱠᱟ ᱵᱚᱱ ᱡᱚᱢᱟ, ᱛᱚ ᱢᱟᱱᱮ ᱠᱟᱴᱠᱚᱢ ᱞᱮᱴᱚ ᱦᱟᱹᱠᱩ ᱠᱚ ᱠᱚᱵᱚᱱ ᱞᱮᱴᱚ ᱠᱚᱣᱟ, ᱦᱮᱸᱥᱮ ᱟᱫᱚ ᱚᱱᱟᱛᱮ ᱟᱵᱚ ᱫᱚ ᱠᱚᱲᱟ ᱠᱚᱫᱚ ᱦᱟᱹᱠᱩ ᱥᱟᱵ ᱠᱚᱵᱚᱱ ᱪᱟᱞᱟᱜᱼᱟ᱾ ᱠᱟᱴᱠᱚᱢ ᱠᱚᱵᱚᱱ ᱞᱟᱜ ᱟᱹᱜᱩ ᱠᱚᱣᱟ᱾ ᱟᱫᱚ ᱱᱚᱝᱠ ᱜᱮ ᱚᱲᱟᱜ ᱨᱮ ᱞᱟ ᱟᱹᱜᱩ ᱞᱟ ᱟ. ᱜᱩ ᱠᱟᱛᱮᱜ ᱟᱫᱚ ᱛᱟᱨᱟᱥᱤᱧ ᱦᱮᱜ ᱠᱟᱱᱟ ᱛᱟᱨᱟᱥᱤᱧ ᱵᱮᱲᱟ ᱫᱚ ᱥᱟᱱᱟᱢ ᱠᱚᱜᱮ ᱛᱩᱲᱩ ᱯᱷᱟᱨᱪᱟ ᱵᱟᱲᱟ ᱠᱟᱛᱮᱫ᱾ ᱮᱸ ᱚᱲᱟᱜ ᱨᱮ ᱥᱟᱠᱨᱟᱛ ᱧᱩᱛᱩᱢ ᱛᱮ ᱛᱟᱯᱚᱨᱮ ᱦᱟᱺᱰᱤ ᱵᱚᱱ ᱪᱚᱰᱟᱨᱟ ᱦᱮᱸ ᱥᱮ ᱵᱚᱸᱜᱟ ᱵᱩᱨᱩᱭᱟᱵᱚᱱ ᱦᱳᱭ ᱥᱮ
ᱟᱪᱪᱷᱟ᱾
ᱥᱟᱠᱨᱟᱛ ᱧᱩᱛᱩᱢ ᱛᱮ ᱦᱟᱸᱜ ᱵᱚᱱ ᱵᱚᱸᱜᱟ ᱵᱩᱨᱩ ᱠᱮᱜᱼᱟ᱾ ᱦᱟᱺᱰᱤ ᱠᱚᱵᱚᱱ ᱪᱚᱰᱚᱨ ᱠᱮᱜᱼᱟ ᱟᱫᱚ ᱟᱵᱚ ᱟ. ᱛᱩ ᱨᱮᱱ ᱠᱚᱲᱟ ᱠᱚ ᱱᱚᱝᱠᱟ ᱪᱟᱣᱶᱰᱤ ᱦᱤᱞᱳᱜ ᱥᱮ ᱪᱟᱹᱶᱰᱤ ᱛᱟᱨᱟᱥᱤᱧ ᱦᱤᱞᱳᱜ ᱫᱚ ᱮᱸ ᱥᱟᱱᱟᱢ ᱠᱚᱲᱟ ᱠᱚ ᱟᱹᱛᱩ ᱠᱚᱨᱮᱱ ᱠᱚᱲᱟ ᱠᱚ ᱡᱚᱴᱟᱣ ᱠᱟ ᱠᱟᱛᱮᱫ ᱟᱫᱚ ᱱᱚᱜᱚᱭ ᱱᱚᱝᱠᱟ ᱠᱩᱢᱵᱟᱹ ᱠᱚ ᱦᱟᱸᱜ ᱠᱚ ᱵᱮᱱᱟᱣᱟ ᱥᱮ ᱵᱩᱲᱦᱤ ᱠᱩᱵᱟᱹ ᱠᱚ ᱦᱟᱸᱜ ᱠᱚ ᱵᱮᱱᱟᱣ-ᱟ ᱡᱟᱦᱟᱸ ᱛᱤᱱᱟᱹᱜ ᱠᱤᱛᱟᱹ ᱦᱩᱭᱩᱜ ᱠᱟᱱᱟ ᱠᱤᱛᱟᱹ ᱠᱷᱤᱡᱩᱨ ᱥᱮ ᱵᱟᱜᱟᱱ ᱟᱛᱮᱜ ᱦᱟᱸᱜ ᱠᱚ ᱵᱮᱱᱟᱣᱟ ᱨᱟᱹᱥᱠᱟᱹ ᱡᱚᱝ ᱞᱟᱹᱜᱤᱫ ᱦᱟᱸᱜ ᱟᱫᱚ ᱚᱱᱟ ᱧᱤᱫᱟᱹ ᱵᱮᱱᱟᱣ ᱦᱩᱭ ᱠᱟᱛᱮ ᱠᱩᱢᱵᱟᱹ ᱠᱚ ᱵᱮᱱᱟᱣ ᱦᱩᱭ ᱠᱟᱛᱮᱫ ᱟᱫᱚ ᱡᱟᱦᱟᱸ ᱚᱲᱟᱜ ᱛᱮᱵᱚᱱ ᱨᱩᱣᱟᱹᱲᱟ ᱚᱲᱟᱜ ᱛᱮ ᱨᱩᱣᱟᱹᱲ ᱠᱟᱛᱮᱫ ᱦᱟᱸᱜ ᱟᱨ ᱡᱟᱦᱟᱸ ᱥᱟᱠᱨᱟᱛ ᱦᱟᱸᱜ ᱥᱟᱠᱨᱟᱛ ᱵᱩᱰᱷᱤ ᱧᱩᱛᱩᱢ ᱛᱮ ᱡᱟᱦᱟᱸ ᱛᱤᱱᱟᱹᱜ ᱠᱷᱟᱹᱡᱟᱹᱲᱤ ᱛᱟᱵᱮᱱ ᱜᱩᱲ ᱠᱚ ᱟᱛᱮᱜ ᱱᱟᱦᱜ ᱵᱚᱱ ᱚᱱᱟ ᱠᱚᱵᱚᱱ ᱡᱚᱢᱟ ᱠᱷᱟᱹᱡᱟᱹᱲᱤ ᱛᱟᱵᱮᱱ ᱠᱚᱵᱚᱱ ᱡᱚᱢ ᱵᱟᱲᱟ ᱠᱟᱛᱮᱫ ᱩᱸ ᱟᱨ ᱥᱮ ᱠᱷᱟᱹᱡᱟᱹᱲᱤ ᱠᱚ ᱛᱟᱵᱮᱱ ᱡᱚᱢ ᱵᱟᱲᱟ ᱠᱟᱛᱮᱫ ᱛᱟᱭᱚᱢ ᱠᱟᱴᱠᱚᱢ ᱞᱮᱴᱚ ᱠᱚ ᱦᱟᱹᱠᱩ ᱩᱛᱩ ᱠᱚ ᱥᱟᱶᱛᱮ ᱦᱟᱸᱜ ᱡᱤᱞ ᱫᱟᱠᱟ ᱠᱚ ᱡᱚᱢ ᱵᱟᱲᱟ ᱠᱟᱛᱮᱫ ᱟᱫᱚ ᱨᱟᱪᱟ ᱠᱚᱨᱮ ᱵᱚᱱ ᱥᱮ ᱠᱷᱟᱹᱨᱟᱹᱭ ᱠᱚᱨᱮ ᱵᱚᱱ ᱡᱤᱨᱟᱹᱣ ᱠᱚᱜᱼᱟ ᱛᱟᱭᱚᱢ ᱡᱤᱨᱟᱹᱣ ᱠᱟᱛᱮᱫ ᱟᱫᱚ ᱦᱟᱸᱜ ᱟᱵᱚ ᱢᱟ ᱵᱟᱲᱟᱭ ᱜᱮᱭᱟᱵᱚᱱ ᱟᱵᱚᱨᱮᱱ ᱦᱟᱲᱟᱢ ᱵᱟ ᱥᱮ ᱵᱩᱰᱤ ᱟᱭᱳ ᱠᱚᱠᱚ ᱞᱟᱹᱭ ᱟᱹᱜᱩ ᱟᱠᱟᱫ ᱵᱚᱱᱟ ᱡᱮ ᱟᱵᱚ ᱱᱚᱣᱟ ᱥᱟᱠᱨᱟᱛ ᱨᱮᱫᱚ ᱦᱟᱸᱜ ᱫᱟᱠᱟ ᱠᱚ ᱡᱚᱢ ᱵᱟᱲᱟ ᱠᱟᱛᱮᱜ ᱦᱟᱸᱜ ᱵᱚᱱ ᱟᱛᱮᱱᱟ ᱦᱮᱸᱥᱮ ᱛᱩᱭᱩ ᱠᱚ ᱦᱟᱸᱜ ᱠᱚ ᱨᱟᱜᱟ ᱛᱩᱭᱩ ᱠᱚ ᱠᱷᱤᱠᱲᱤ ᱠᱚ ᱨᱟᱜᱟ ᱞᱟᱦᱟ ᱚᱠᱟ ᱞᱮᱠᱟ ᱠᱚ ᱨᱟᱜ ᱞᱮᱠᱷᱟᱱ ᱦᱟᱸᱜ ᱱᱮᱥᱚᱜ ᱫᱚᱭ ᱥᱟᱶᱟᱭᱟ ᱥᱮ ᱦᱟᱸᱜ ᱟᱠᱟᱞᱟᱭ ᱦᱮᱸ ᱥᱮ ᱠᱩᱞᱟᱹᱭᱟ ᱦᱟᱸᱜ ᱦᱟᱯᱲᱟᱢ ᱠᱚ
ᱟᱪᱪᱷᱟ
ᱟᱫᱚ ᱚᱱᱠᱟ ᱠᱟᱛᱮᱫ ᱜᱮ ᱤᱱᱟᱹ ᱧᱤᱫᱟᱹ ᱫᱚᱵᱚᱱ ᱜᱤᱛᱤᱡᱚᱜᱼᱟ ᱜᱤᱛᱤᱡ ᱠᱟᱛᱮᱜ ᱟᱫᱚ ᱚᱱᱠᱟᱜᱮ ᱵᱷᱳᱨ ᱛᱮᱵᱚᱱ ᱵᱮᱨᱮᱫ ᱛᱮᱦᱟᱸᱜ ᱟᱫᱚ ᱡᱟᱦᱟᱸ ᱛᱤᱱᱟᱹᱜ ᱦᱟᱸᱜ ᱵᱩᱲᱦᱤ ᱠᱩᱢᱵᱟᱹ ᱠᱚᱵᱚᱱ ᱵᱮᱱᱟᱣ ᱦᱚᱴᱚ ᱟᱠᱟᱫ ᱫᱚ ᱚᱱᱟ ᱠᱚ ᱦᱟᱸᱜ ᱵᱚᱱ ᱪᱟᱞᱟᱜ ᱛᱮᱵᱚᱱ ᱨᱟᱹᱥᱠᱟᱹ ᱡᱚᱝᱼᱟ ᱥᱮᱵᱚᱱ ᱟᱛᱟᱨ ᱠᱟᱛᱮ ᱟᱛᱟᱨ ᱟᱵᱚᱱ ᱦᱮᱸ ᱥᱮ ᱚᱸᱰᱮ ᱠᱚ ᱟᱛᱟᱨ ᱪᱟᱵᱟ ᱵᱟᱲᱟ ᱠᱟᱛᱮᱫ ᱥᱮᱛᱟᱜ ᱵᱮᱲᱟ ᱦᱮᱸ ᱟᱛᱟᱨ ᱪᱟᱵᱟ ᱵᱟᱲᱟ ᱠᱟᱛᱮᱜ ᱱᱚᱝᱠᱟᱜᱮ ᱚᱲᱟᱜ ᱦᱚᱲ ᱠᱚᱦᱚᱸ ᱠᱚ ᱵᱮᱨᱮᱫ ᱠᱟᱛᱮᱫ ᱡᱟᱦᱟᱸ ᱟᱵᱚ ᱥᱩᱠᱨᱤ ᱯᱤᱴᱷᱟᱹ ᱥᱩᱠᱨᱤ ᱡᱤᱞ ᱯᱤᱴᱷᱟᱹ ᱵᱚᱱ ᱵᱮᱱᱟᱣᱼᱟ ᱥᱟᱠᱨᱟᱛ ᱯᱤᱴᱷᱟᱹ ᱵᱚᱱ ᱞᱟᱹᱭ ᱚᱱᱟ ᱠᱚ ᱵᱮᱱᱟᱣ ᱠᱟᱜᱼᱟ ᱟᱫᱚ ᱟᱵᱚ ᱚᱸᱰᱮ ᱵᱩᱰᱦᱤ ᱠᱩᱢᱵᱟᱹ ᱟᱛᱟᱨ ᱪᱟᱵᱟ ᱠᱟᱛᱮ ᱨᱩᱣᱟᱹᱲᱚᱜᱼᱟᱵᱚᱱ ᱚᱲᱟᱜ ᱛᱮ ᱚᱲᱟᱜ ᱛᱮ ᱨᱩᱣᱟᱹᱲ ᱠᱟᱛᱮ ᱱᱚᱝᱠᱟ ᱜᱮ ᱟᱫᱚ ᱯᱤᱴᱷᱟᱹ ᱠᱚᱦᱟᱸᱜ ᱵᱚᱱ ᱡᱚᱢ ᱜᱚᱫᱟ ᱯᱤᱴᱷᱟᱹ ᱠᱚ ᱡᱚᱢ ᱠᱟᱛᱮᱫ ᱦᱮᱸ ᱟᱫᱚ ᱥᱟᱠᱨᱟᱛ ᱨᱮᱱᱟᱜ ᱯᱤᱴᱷᱟᱹ ᱥᱮ ᱥᱩᱠᱨᱤ ᱯᱤᱴᱷᱟᱹ ᱠᱚ ᱡᱚᱢ ᱠᱟᱛᱮᱫ ᱟᱵᱚ ᱫᱚ ᱥᱟᱱᱟᱢ ᱟᱛᱳ ᱨᱮᱱ ᱠᱚᱲᱟ ᱠᱚ ᱚᱱᱠᱟ ᱡᱷᱚᱛᱚ ᱦᱤᱞᱳᱜ ᱜᱮ ᱮᱱᱦᱤᱞᱳᱜ ᱫᱚᱠᱚ ᱨᱟᱹᱥᱠᱟᱹ ᱵᱟᱲᱟ ᱡᱚᱝᱟ ᱚᱠᱚᱭ ᱰᱟᱺᱜᱣᱟᱹ ᱠᱚᱲᱟ ᱠᱚᱫᱚ ᱦᱟᱸᱜ ᱠᱷᱮᱞᱟ ᱟᱠ ᱠᱚ ᱟᱨ ᱟᱫᱷᱟᱱ ᱠᱚᱲᱟ ᱠᱚᱫᱚ ᱚᱱᱠᱟᱜᱮ ᱚᱱᱠᱟ ᱠᱚ ᱨᱟᱹᱥᱠᱟᱹ ᱢᱟᱱᱮ ᱮᱱ ᱦᱤᱞᱳᱜ ᱫᱚ ᱟᱵᱚ ᱫᱚᱵᱚᱱ ᱨᱟᱹᱥᱠᱟᱹᱭᱟ ᱟᱫᱚ ᱚᱱᱠᱟᱜᱮ ᱛᱟᱨᱟᱥᱤᱧ ᱵᱮᱲᱟ ᱟᱵᱤᱱ ᱡᱟᱦᱟᱸᱞᱮᱠᱟ ᱵᱤᱱ ᱞᱟᱹᱭ ᱠᱮᱜᱼᱟ ᱛᱟᱨᱟᱥᱤᱧ ᱵᱮᱲᱟ ᱦᱚᱸ ᱱᱟᱭᱠᱮ ᱟᱛᱮᱫ ᱱᱟᱭᱠᱮ ᱟᱛᱮ ᱟᱫᱚ ᱦᱟᱸ ᱵᱷᱮᱡᱟ ᱛᱩᱧ ᱦᱟᱸ ᱪᱟᱞᱟᱜᱼᱟ ᱵᱮᱡᱷᱟ ᱛᱩᱧ ᱪᱟᱞᱟᱣ ᱠᱟᱛᱮᱫ ᱚᱸᱰᱮ ᱦᱚᱸ ᱡᱟᱦᱟᱸᱭᱟᱜ ᱵᱟᱡᱟᱣ ᱠᱚ ᱯᱮ ᱦᱚᱲ ᱠᱚ ᱵᱟᱡᱟᱣᱼᱟ ᱯᱮ ᱦᱚᱲ ᱡᱟᱦᱟᱸᱭ ᱵᱟᱡᱟᱣᱟ ᱦᱟᱸᱜ ᱩᱱᱠᱩ ᱫᱚ ᱦᱟᱸᱜ ᱱᱟᱭᱠᱮ ᱚᱲᱟᱜ ᱨᱮᱥᱮ ᱱᱟᱭᱠᱮ ᱚᱲᱟᱜ ᱨᱩᱣᱟᱹᱲ ᱠᱟᱛᱮᱫ ᱱᱟᱭᱠᱮ ᱫᱚ ᱥᱤᱨᱯᱟᱹ ᱠᱚ ᱮᱢᱟ ᱠᱚᱣᱟ ᱱᱚᱝᱠᱟ ᱜᱮ ᱯᱩᱲ ᱜᱟᱢᱪᱷᱟ ᱠᱚ ᱮᱢᱟ ᱠᱚᱣᱟ ᱚᱱᱠᱟᱱ ᱥᱤᱨᱯᱟᱹ ᱠᱚ ᱮᱢᱟ ᱠᱚᱛᱮ ᱟᱫᱚ ᱤᱱᱟᱹ ᱧᱤᱫᱟᱹ ᱫᱚ ᱱᱚᱝᱠᱟ ᱛᱮᱜᱮ ᱯᱟᱨᱚᱢ ᱠᱟᱛᱮᱫ ᱫᱚᱥᱟᱨ ᱨᱮ ᱫᱚ ᱦᱟᱸᱜ ᱟᱵᱚ ᱫᱚᱵᱚᱱ ᱵᱟᱰᱟᱭᱟ ᱜᱟᱹᱲᱭ ᱜᱟᱹᱲᱭ ᱥᱤᱱ ᱫᱚ ᱟᱹᱰᱤ ᱨᱟᱹᱥᱠᱟᱹ ᱫᱤᱱ ᱠᱟᱱ ᱛᱟᱵᱚᱱᱟ ᱱᱚᱠᱟ ᱜᱮ ᱟᱫᱚ ᱦᱸ ᱡᱟᱦᱟᱸ ᱥᱟᱨᱮᱡ ᱟᱱ ᱥᱟᱠᱨᱟᱛ ᱯᱤᱴᱷᱟᱹ ᱠᱚ ᱰᱩᱸᱵᱩᱜ ᱠᱚ ᱦᱟᱸᱜ ᱡᱟᱦᱟᱸ ᱛᱤᱱᱟᱹᱜ ᱠᱚ ᱵᱮᱱᱟᱣ ᱟᱠᱟᱜᱼᱟ ᱥᱟᱠᱨᱟᱛ ᱨᱮ ᱦᱮᱸᱥᱮ
ᱦᱳᱭ ᱦᱳᱭ
ᱟᱫᱚ ᱦᱟᱸᱜ ᱚᱱᱠᱟ ᱜᱟᱹᱲᱤ ᱟᱥᱮᱱ ᱫᱚ ᱦᱟᱸᱜ ᱟᱵᱚ ᱜᱤᱫᱽᱨᱟᱹ ᱠᱚ ᱟᱛᱮᱫ ᱥᱮ ᱥᱮᱬᱟ ᱦᱚᱲ ᱟᱛᱮᱫ ᱱᱟᱸᱜ ᱵᱚᱱ ᱪᱟᱞᱟᱜᱼᱟ ᱜᱟᱹᱲᱤ ᱟᱥᱮᱱ ᱥᱟᱠᱨᱟᱛ ᱯᱤᱴᱷᱟᱹ ᱯᱤᱴᱷᱟᱹ ᱥᱟᱨᱮᱡ ᱠᱚ ᱦᱟᱸᱜ ᱵᱚᱱ ᱱᱚᱝᱠᱟ ᱜᱮ ᱥᱮᱨᱮᱧ ᱥᱮᱨᱮᱧ ᱛᱮᱠᱚ ᱪᱟᱞᱟᱜᱼᱟ ᱚᱲᱟᱜ ᱚᱲᱟᱜ ᱫᱩᱣᱟᱹᱨ ᱫᱩᱣᱟᱹᱨ ᱦᱮᱸᱥᱮ ᱪᱟᱞᱟᱜ ᱟᱠᱚ ᱟᱫᱚ ᱡᱟᱦᱟᱸ ᱛᱤᱱᱟᱹᱜ ᱥᱟᱨᱮᱡ ᱟᱠᱟᱱ ᱥᱩᱠᱨᱤ ᱯᱤᱴᱷᱟᱹ ᱠᱚ ᱰᱳᱵᱳᱜ ᱠᱚ ᱢᱮᱱᱟᱜᱼᱟ ᱚᱱᱟ ᱠᱚᱠᱚ ᱮᱢᱟ ᱠᱚᱣᱟ ᱚᱠᱚᱭ ᱪᱟᱣᱞᱮ ᱠᱚᱠᱚ ᱮᱢᱟ ᱠᱚᱣᱟ ᱦᱚᱭ ᱛᱟᱵᱮᱱ ᱠᱚᱦᱚᱸ ᱠᱚ ᱮᱢᱟ ᱠᱚᱣᱟ ᱱᱚᱝᱠᱟᱛᱮᱫ ᱟᱭᱢᱟ ᱢᱟᱱᱮ ᱮᱴᱟᱜ ᱟᱹᱛᱩᱳ ᱦᱚᱸᱠᱚ ᱪᱟᱞᱟᱣ ᱫᱟᱲᱮᱭᱟᱜᱼᱟ